ᱦᱮᱸ ᱜᱚᱢᱠᱮ ᱡᱚᱦᱟᱨ ᱜᱮ ᱾
ᱦᱮᱸ ᱡᱚᱦᱟᱨ ᱜᱮ ᱜᱚᱝᱠᱮ ᱾
ᱦᱮᱺ ᱥᱟᱹᱜᱩᱱ ᱥᱮᱛᱟᱜ
ᱥᱟᱹᱜᱩᱱ ᱥᱮᱛᱟᱜ ᱜᱚᱝᱠᱮ ᱾
ᱦᱮᱸ ᱱᱤᱠᱟᱹ ᱪᱮᱫ ᱠᱟ ᱢᱮᱱᱟᱜ ᱟᱠᱟᱜ ᱵᱤᱱᱟ?
ᱦᱮᱸ ᱜᱚᱝᱠᱮ ᱵᱷᱟᱜᱤ ᱜᱮ ᱾ ᱟᱢ ᱜᱮ ᱪᱮᱫ ᱞᱮᱠᱟ ᱜᱚᱝᱠᱮ?
ᱦᱩᱸ ᱟᱹᱞᱤᱧ ᱦᱚᱸ ᱵᱷᱟᱜᱤ ᱜᱮ ᱵᱟᱰᱟᱭ ᱠᱚ ᱢᱮᱱᱟᱜ ᱟᱠᱟᱫ ᱞᱤᱧᱟ ᱾ ᱚᱱᱠᱟ ᱟᱹᱰᱤ ᱡᱳᱨᱮ ᱫᱟᱜ ᱡᱟᱹᱯᱩᱫᱮᱫ ᱫᱚ
ᱚᱱᱟᱜᱮᱛᱚ ᱜᱚᱝᱠᱮ ᱟᱞᱮᱥᱮᱫ ᱦᱚᱸ ᱜᱚᱝᱠᱮ ᱫᱚᱢᱮᱜᱮᱭ ᱫᱟᱜ ᱮᱫᱟ ᱥᱮᱛᱟᱜ ᱞᱟᱭᱟᱨ ᱠᱷᱚᱱ ᱜᱮ ᱫᱚᱢᱮ ᱜᱮ ᱫᱟᱜ ᱮᱫᱟ
ᱦᱮᱸ ᱛᱟᱦᱞᱮ ᱵᱨᱟᱥ ᱴᱨᱟᱥ ᱠᱚᱫᱚ ᱦᱩᱭᱱᱟ ᱥᱮ ᱵᱟᱝ
ᱦᱮ ᱜᱚᱝᱠᱮ ᱦᱩᱭ ᱠᱟᱱᱟ ᱡᱚᱢ ᱠᱚᱦᱚᱸ ᱦᱩᱭ ᱟᱠᱟᱱᱟ ᱥᱮᱛᱟᱜ ᱨᱮᱱᱟᱜ ᱫᱚ ᱜᱚᱝᱠᱮ ᱟᱵᱤᱱᱟᱜ ᱫᱚ ᱦᱩᱭ ᱠᱟᱱᱟ ᱥᱮ ᱵᱟᱝ
ᱦᱮᱸ ᱜᱚᱢᱠᱮ ᱦᱩᱭ ᱠᱟᱱᱟ ᱦᱩᱭᱟᱱᱟ
ᱦᱮᱸ ᱦ
ᱦᱮᱸ
ᱛᱟᱦᱚᱞᱮ ᱜᱚᱝᱠᱮ ᱱᱟᱯᱟᱭ ᱜᱮ ᱢᱮᱱᱟᱜ ᱵᱮᱱᱟ ᱛᱚ
ᱦᱩᱺ ᱟᱹᱰᱤ ᱱᱟᱯᱟᱭ ᱵᱚᱞᱮ ᱛᱚ ᱟᱹᱰᱤ ᱱᱟᱯᱟᱭ
ᱟᱨ
ᱛᱟᱦᱚᱞᱮ ᱟᱯᱮᱥᱮᱱ ᱫᱚ ᱨᱚᱦᱚᱭ ᱵᱟᱲᱟ ᱠᱚᱫᱚᱯᱮ ᱪᱟᱵᱟ ᱵᱟᱲᱟᱭ
ᱜᱚᱝᱠᱮ ᱤ ᱮᱦᱚᱵ ᱟᱠᱟᱱᱟ
ᱟᱪᱪᱷᱟ
ᱮᱦᱚᱵ ᱟᱠᱟᱫᱟ ᱠᱚ ᱛᱚᱞᱟ ᱠᱚ ᱦᱟᱨᱟ ᱟᱠᱟᱱᱟ ᱮᱠᱷᱚᱱ ᱮᱦᱚᱵ ᱟᱠᱟᱫᱟ ᱠᱚ ᱟᱫᱚ ᱪᱟᱥ ᱵᱟᱥ ᱠᱚᱦᱚᱸ
ᱟᱪᱪᱷᱟ ᱟᱞᱮ ᱥᱮᱫ ᱦᱚᱸ ᱚᱱᱠᱟᱜᱮ ᱱᱚᱣᱟ ᱫᱟᱜ ᱡᱟᱹᱯᱩᱫ ᱨᱮ ᱵᱷᱟᱜᱤ ᱜᱮ
ᱦᱮᱸ
ᱨᱚᱦᱚᱭ ᱵᱟᱲᱟ ᱠᱚᱫᱚ ᱥᱟᱹᱨᱫᱤ ᱠᱟᱱᱟ ᱟᱹᱰᱤ ᱡᱳᱨᱥᱳᱨ ᱞᱮ ᱨᱚᱦᱚᱭ ᱵᱟᱲᱟᱭᱮᱫᱟ
ᱚᱱᱠᱟ ᱫᱟᱬᱟᱱ ᱠᱚᱫᱚ ᱵᱤᱱ ᱠᱩᱥᱤ ᱵᱟᱲᱟᱜ ᱜᱮᱭᱟ ᱥᱮ ᱵᱟᱝ?
ᱦᱮᱸ ᱜᱚᱢᱠᱮ ᱫᱟᱬᱟᱱ ᱠᱚᱫᱚ ᱠᱩᱥᱤ ᱜᱮ
ᱦᱮ ᱠᱟ ᱫᱟᱬᱟᱱ ᱠᱚ ᱚᱠᱟ ᱠᱚ ᱡᱟᱭᱜᱟ ᱠᱚᱵᱤᱱ ᱧᱮᱞ ᱟᱠᱟᱫᱟ
ᱦᱮᱸ ᱜᱚᱝᱠᱮ ᱪᱟᱞᱟᱣ ᱦᱩᱭ ᱠᱟᱱᱟ ᱟᱹᱞᱤᱧ ᱫᱚ ᱢᱤᱫ ᱪᱷᱚᱴ ᱜᱮ ᱫᱟᱬᱟᱱ ᱞᱤᱧ ᱪᱟᱞᱟᱣ ᱞᱮᱱᱟ ᱫᱟᱨᱡᱤᱞᱤᱝ ᱦᱮᱸᱜᱚᱢᱠᱮ ᱟᱫᱚ ᱟᱹᱰᱤ ᱱᱟᱯᱟᱭ ᱫᱟᱬᱟ ᱦᱩᱭ ᱠᱟᱱᱟ ᱠᱳᱱᱳ ᱚᱥᱩᱵᱤᱫᱟ ᱫᱚ ᱵᱟᱝ ᱦᱩᱭ ᱟᱠᱟᱱᱟ
ᱟᱪᱪᱷᱟ
ᱟᱫᱚ ᱪᱟᱞᱟᱜ ᱦᱩᱭᱩᱜᱼᱟ ᱟᱨᱦᱚᱸ
ᱵᱚᱞᱮ ᱛᱚ ᱠᱟᱛᱷᱟ ᱢᱟ ᱴᱷᱤᱠ ᱜᱮᱵᱤᱱ ᱞᱟᱹᱭᱮᱜᱼᱟ
ᱦᱮᱸ ᱜᱚᱢᱠᱮ ᱟᱹᱵᱤᱱ ᱫᱚᱵᱤᱱ ᱪᱟᱞᱟᱣ ᱠᱟᱱᱟ ᱥᱮ?
ᱦᱩᱸ ᱫᱟᱬᱟᱱ ᱫᱚ ᱟᱹᱞᱤᱧ ᱦᱚᱸᱫᱚᱢᱮ ᱞᱤᱧ ᱠᱩᱥᱤᱭᱟᱜ ᱜᱮ
ᱦ
ᱪᱟᱞ ᱵᱟᱲᱟ ᱦᱩᱭ ᱠᱟᱱ ᱜᱮᱭᱟ ᱫᱟᱲᱟᱱ ᱠᱚᱫᱚ ᱫᱟᱨᱡᱤᱞᱤᱝ ᱦᱚᱸ ᱞᱟᱹᱭ ᱞᱮᱠᱷᱟᱱ ᱜᱤᱧ ᱥᱤᱛᱩᱝᱨᱤᱛᱩ ᱨᱮ ᱪᱟᱞᱟᱜᱣᱱᱟ
ᱨᱮᱡᱟᱲ ᱫᱤᱥᱚᱢ ᱛᱚ ᱪᱟ ᱵᱟᱜᱟᱱ ᱧᱮᱞ ᱯᱚᱨᱡᱚᱴᱚᱠ ᱠᱚᱣᱟᱜ ᱵᱷᱟᱹᱜᱤ
ᱦᱮᱸ ᱜᱚᱝᱠᱮ ᱟᱹᱰᱤ ᱱᱟᱯᱟᱭ ᱟᱵᱚᱦᱟᱣᱟ ᱚᱱᱛᱮ ᱫᱚ
ᱮᱠᱫᱚᱢ
ᱟᱹᱰᱤ ᱱᱟᱯᱟᱭ ᱥᱟᱺᱦᱤᱡ ᱵᱩᱡᱷᱟᱹᱜᱼᱟ
ᱦᱩᱸ ᱨᱮᱭᱟᱲ ᱨᱮᱭᱟᱲ ᱜᱮ ᱦᱮᱸ ᱵᱟᱝ
ᱦᱮᱸ
ᱫᱚ ᱫᱟᱠᱟ ᱫᱚ ᱛᱤ ᱨᱮᱯᱮ ᱡᱚᱢᱟ
ᱫᱟᱠᱟ ᱫᱚ ᱡᱚᱢᱟᱞᱮ ᱜᱚᱝᱠᱮ ᱟᱨ ᱳᱭ ᱥᱟᱲᱮ ᱱᱚᱴᱟᱛᱮᱫ ᱫᱟᱠᱟ ᱡᱚᱢ ᱦᱩᱭᱩᱜᱼᱟ
ᱦᱸ ᱟᱨ ᱩᱛᱩ ᱠᱚᱫᱚ ᱜᱚᱢᱠᱮ ᱪᱮᱫ ᱠᱚᱯᱮ ᱩᱛᱩ ᱵᱟᱲᱟᱭ ᱜᱮᱭᱟ
ᱩᱛᱩ ᱜᱚᱢᱠᱮ ᱵᱟᱡᱟᱨ ᱨᱮ ᱥᱚᱵᱡᱤ ᱠᱚ ᱟᱹᱜᱩ ᱦᱩᱭᱩᱜ ᱜᱮᱭᱟ
ᱟᱪᱪᱷᱟ
ᱡᱷᱤᱸᱜᱟᱹ ᱠᱚ ᱰᱷᱮᱸᱲᱚᱥ ᱠᱚ ᱯᱚᱴᱚᱞ ᱠᱚ ᱱᱚᱣᱟ ᱠᱚᱜᱮ
ᱟᱪᱪᱷᱟ ᱟᱪᱪᱷᱟ ᱟᱹᱰᱤ ᱟᱭᱢᱟ ᱥᱟᱨᱦᱟᱣ ᱼᱼ ᱥᱮᱱᱞᱤᱱᱟ ᱚᱱᱠᱟ ᱯᱟᱛᱟ ᱯᱚᱨᱚᱵᱽ
ᱯᱟᱛᱟ ᱯᱚᱨᱚᱵᱽ ᱫᱚ ᱜᱚᱢᱠᱤ ᱟᱞᱮᱥᱮᱫ ᱫᱚ ᱦᱩᱭᱩᱜ ᱜᱮᱭᱟ ᱟᱫᱚ ᱡᱷᱚᱛᱚ ᱯᱚᱨᱚᱵᱽ ᱫᱚ ᱵᱟᱝ ᱦᱩᱭᱩᱜ ᱜᱮᱭᱟ ᱵᱟᱦᱟ ᱥᱚᱦᱚᱨᱟᱭ ᱢᱟᱜ ᱢᱚᱬᱮ
ᱟᱪᱪᱷᱟ
ᱱᱚᱣᱟ ᱠᱚᱜᱮ ᱤᱧᱟᱹᱜ ᱫᱚ ᱜᱚᱝᱠᱮ ᱵᱟᱰᱟᱭ ᱢᱮᱱᱟᱜᱼᱟ ᱟᱫᱚ
ᱦᱩᱸ
ᱟᱫᱚ ᱦᱟᱱᱟ ᱠᱚᱦᱚᱸ ᱩᱱᱟᱹᱜ ᱫᱚ ᱵᱟᱝ ᱦᱩᱭᱩᱜ ᱛᱮ
ᱟᱪᱪᱷᱟ ᱟᱪᱪᱷᱟ ᱦᱳᱭ ᱚᱱᱠᱟ ᱜᱮ
ᱟᱯᱮᱥᱮᱫ ᱫᱚ ᱜᱚᱢᱠᱮ
ᱟᱞᱮ ᱥᱮᱫ ᱦᱚᱸ ᱡᱟᱦᱟᱸ ᱞᱮᱠᱟ ᱥᱟᱱᱛᱟᱲ ᱥᱮᱨᱣᱟ ᱨᱮ ᱜᱮᱞᱵᱟᱨ ᱵᱚᱸᱜᱟ ᱢᱮᱱᱟᱜ ᱠᱟᱜ ᱛᱟᱵᱚᱱᱟ ᱠᱷᱚᱱ ᱮᱦᱚᱵ ᱠᱟᱛᱮ ᱯᱷᱟᱹᱜᱩᱱ ᱪᱟᱹᱛ ᱵᱟᱹᱭᱥᱟᱹ ᱡᱷᱮᱸᱴ ᱟᱥᱟᱲ ᱥᱟᱱ ᱵᱷᱟᱫᱚᱨ ᱫᱟᱸᱥᱟᱭ ᱥᱚᱦᱨᱟᱭ ᱟᱜᱷᱟᱲ ᱯᱩᱥ ᱟᱫᱚ ᱱᱚᱣᱟ ᱜᱮᱞᱵᱟᱨ ᱜᱚᱴᱟᱝ ᱪᱟᱸᱫᱳ ᱨᱮᱜᱮ ᱜᱮᱞᱵᱟᱨ ᱞᱮᱠᱟᱱᱟᱜ ᱵᱚᱸᱜᱟ ᱵᱩᱨᱩ ᱠᱚ ᱦᱩᱭᱩᱜᱼᱟ
ᱚᱻ
ᱱᱮ ᱞᱮ ᱞᱮᱠᱟ ᱡᱩᱫᱤ ᱟᱵᱚ ᱟᱵᱚ ᱵᱚᱱ ᱧᱮᱞᱟ ᱢᱟᱜᱽ ᱵᱚᱸᱜᱟ ᱢᱟᱜᱽᱥᱚᱨᱩᱞ ᱤᱱᱟ ᱢᱟᱜᱽ ᱵᱚᱝᱜᱟ ᱢᱟᱜᱽ ᱪᱟᱸᱫᱳ ᱨᱮ ᱢᱟᱜᱽ ᱵᱚᱸᱜᱟ ᱯᱷᱟᱹᱜᱩᱱ ᱵᱚᱸᱜᱟ ᱨᱮ ᱯᱷᱟᱹᱜᱩᱱ ᱵᱟᱦᱟ ᱵᱚᱸᱜᱟ
ᱦᱮᱸ
ᱪᱟᱹᱛ ᱵᱚᱸᱜᱟ ᱨᱮ ᱮᱨᱚᱜ ᱥᱤᱢ ᱚᱱᱠᱟᱜᱮ ᱟᱹᱰᱤ ᱟᱭᱢᱟ ᱞᱮᱠᱟ ᱡᱟᱦᱟᱸ ᱞᱮᱠᱟ ᱥᱚᱨᱦᱟᱭ ᱵᱚᱸᱜᱟ ᱨᱮ ᱥᱚᱦᱨᱟᱭ ᱯᱩᱥ ᱵᱚᱸᱜᱟ ᱨᱮ ᱟᱞᱮ ᱥᱮᱫ ᱫᱚᱠᱚ ᱥᱟᱠᱨᱟᱛᱚᱜᱼᱟ
ᱦᱮᱸ ᱦᱮᱸ ᱜᱚᱝᱠᱮ ᱥᱟᱠᱨᱟᱛ ᱦᱚᱸ ᱦᱩᱭᱩᱜ ᱜᱮᱭᱟ ᱟᱞᱮ ᱥᱮᱫ ᱦᱚᱸ
ᱟᱪᱷᱟ
ᱟᱫᱚ ᱜᱚᱝᱠᱮ ᱦᱩᱭᱩᱜ ᱜᱮᱭᱟ ᱟᱫᱚ ᱤᱧᱟᱹᱜ ᱫᱚ ᱜᱚᱝᱠᱮ ᱵᱟᱰᱟᱭ ᱵᱟᱹᱱᱩᱜᱼᱟ ᱛᱚ
ᱟᱪᱪᱷᱟ ᱛᱚ ᱜᱚᱝᱠᱮ ᱟᱹᱵᱤᱱ ᱨᱟᱹᱥᱠᱟᱹ ᱵᱤᱱ ᱧᱟᱢ ᱜᱮᱭᱟ ᱥᱮ ᱵᱟᱝ ᱱᱚᱣᱟ ᱡᱮ ᱟᱵᱚ ᱥᱟᱱᱛᱟᱲ ᱥᱮᱨᱣᱟ ᱨᱮ ᱯᱚᱨᱚᱵᱽ ᱠᱚ ᱦᱩᱭᱩᱜ ᱠᱟᱱᱟ ᱟᱹᱵᱤᱱ ᱛᱤᱱᱟᱹᱜ ᱨᱟᱹᱥᱠᱟᱹ ᱵᱤᱱ ᱵᱩᱡᱟ
ᱠᱟᱛᱷᱟ ᱟᱨ ᱜᱚᱨᱚᱵ ᱨᱮᱱᱟᱜ ᱦᱚᱸ ᱠᱟᱛᱷᱟ ᱡᱮ ᱟᱵᱚᱣᱟᱜ ᱦᱚᱸ ᱱᱚᱝᱠᱟᱱᱟᱜ ᱯᱚᱨᱚᱵᱽ ᱠᱚ ᱢᱮᱱᱟᱜ ᱛᱟᱵᱚᱱᱟ ᱦᱩᱭᱩᱜ ᱜᱮᱭᱟ
ᱟᱪᱪᱷᱟ
ᱞᱟᱦᱟ ᱛᱮᱫᱚ ᱞᱟᱦᱟ ᱛᱮᱫᱚ ᱜᱚᱝᱠᱮ ᱡᱷᱚᱛᱚ ᱫᱚ ᱵᱟᱰᱟᱭ ᱵᱟᱝ ᱛᱟᱦᱮᱸ ᱠᱟᱱᱟ ᱥᱮ ᱟᱫᱚ ᱩᱱᱟᱹᱜ ᱫᱚ ᱨᱟᱹᱥᱠᱟᱹ ᱫᱚ ᱵᱟᱝ ᱵᱩᱡᱷᱟᱹᱜ ᱠᱟᱱ ᱛᱟᱦᱮᱸᱜ ᱱᱮᱛᱟᱨ ᱫᱚ ᱟᱥᱛᱮ ᱟᱥᱛᱮ ᱡᱷᱚᱛᱚ ᱵᱟᱰᱟᱭᱚᱜ ᱠᱟᱱᱟ ᱛᱚ ᱟᱨᱦᱚᱸ ᱨᱟᱹᱥᱠᱟᱹ ᱵᱩᱡᱷᱟᱹᱜ ᱠᱟᱱᱟ ᱱᱚᱣᱟ ᱡᱟᱦᱟᱸ ᱟᱵᱚᱣᱟᱜ ᱯᱚᱨᱚᱵᱽ ᱠᱚ ᱦᱩᱭᱩᱜ ᱠᱟᱱᱟ ᱚᱱᱟ ᱠᱚᱨᱮ ᱯᱟᱴᱤᱥᱤᱯᱮᱴ ᱦᱚᱸ ᱦᱩᱭᱩᱜ ᱠᱟᱱᱟ
ᱟᱪᱪᱷᱟ ᱦᱮ ᱟᱹᱰᱤ ᱟᱭᱢᱟ ᱥᱟᱨᱦᱟᱣ ᱜᱚᱝᱠᱮ ᱟᱹᱵᱤᱱ ᱚᱱᱟ ᱟᱵᱚ ᱡᱟᱦᱟᱸ ᱯᱚᱨᱚᱵᱽ ᱦᱩᱭᱩᱜ ᱛᱟᱵᱚᱱᱟ ᱚᱱᱟ ᱯᱚᱨᱚᱵᱽ ᱦᱚᱭᱚᱜ ᱛᱟᱵᱚᱱᱟ ᱩᱱᱟ ᱯᱚᱨᱚᱵᱽ ᱠᱚ ᱢᱩᱫᱽ ᱠᱚᱨᱮ ᱠᱷᱟᱱ ᱪᱮᱫ ᱯᱚᱨᱚᱵᱽ ᱡᱟᱹᱥᱛᱤ ᱵᱤᱱ ᱠᱩᱥᱤᱭᱟᱜ ᱜᱮᱭᱟ
ᱟᱹᱞᱤᱧ ᱫᱚ ᱚᱱᱠᱟ ᱡᱟᱹᱥᱛᱤ ᱞᱤᱧ ᱠᱩᱥᱤᱭᱟᱜᱼᱟ ᱟᱠᱷᱟᱲᱟ
ᱥᱟᱨᱤ ᱜᱤ ᱚᱻ ᱟᱫᱚ ᱪᱮᱫᱠᱟᱯᱮ ᱥᱟᱠᱨᱟᱛᱚᱜ ᱜᱮᱭᱟ ᱠᱟᱹᱴᱤᱡ ᱠᱷᱟᱴᱚ ᱢᱟᱪᱷᱟ ᱛᱮᱜᱮ ᱚᱱᱠᱟ ᱠᱟᱹᱴᱤᱡ ᱠᱷᱟᱴᱚ ᱢᱟᱪᱷᱟ ᱛᱮᱜᱮᱢ ᱞᱟᱹᱭ ᱧᱚᱜ ᱵᱤᱱ ᱥᱮ
ᱟᱯᱮ ᱫᱚ ᱜᱚᱢᱠᱮ ᱚᱱᱮ ᱛᱚ ᱟᱞᱮ ᱫᱚ ᱚᱱᱮ ᱡᱮ ᱫᱤᱱ ᱥᱟᱠᱨᱟᱛ ᱞᱟᱦᱟ ᱫᱤᱱ ᱟᱨᱠᱤ ᱡᱮᱫᱤᱱ ᱛᱩᱯᱩ ᱱᱟᱠᱚ ᱚᱱᱟ ᱞᱟᱦᱟ ᱫᱤᱱ ᱫᱚ ᱯᱤᱴᱷᱟᱹᱭ ᱦᱩᱭᱩᱜ ᱜᱮᱭᱟ ᱯᱤᱴᱷᱟᱹ ᱦᱮᱸ,
ᱯᱤᱴᱷᱟᱹ ᱫᱚ ᱪᱮᱫ ᱯᱤᱴᱷᱟᱹ ᱯᱮ ᱡᱚᱢ ᱜᱮᱭᱟ ᱮᱢᱱᱤ ᱱᱚᱝᱠᱟ ᱵᱮᱥ ᱦᱚᱞᱚᱝ ᱯᱤᱴᱷᱟᱹ,
ᱦᱮᱸ ᱜᱚᱝᱠᱮ ᱚᱞᱚᱝ ᱥᱟᱶ ᱛᱮᱜᱮ ᱟᱫᱚ ᱥᱩᱠᱨᱤ ᱡᱤᱞ ᱠᱚ ᱦᱮᱸ ᱜᱚᱝᱠᱮ
ᱡᱤᱞ ᱵᱟᱝ,
ᱦᱮᱸ ᱜᱚᱝᱠᱮ ᱥᱩᱠᱨᱤ ᱡᱤᱞ ᱥᱟᱶᱛᱮ ᱯᱤᱴᱷᱟᱹ ᱦᱮᱸ ᱟᱫᱚ ᱚᱱᱟ ᱫᱤᱱ ᱛᱚ ᱚᱲᱟᱜ ᱨᱮᱱ ᱫᱟᱹᱫᱩ ᱛᱟᱠᱚ ᱥᱮ ᱦᱟᱲᱟᱢ ᱵᱟ ᱛᱟᱠᱚ ᱵᱚᱸᱜᱟ ᱵᱩᱨᱩ ᱠᱚ ᱦᱩᱭᱚᱜ-ᱟ ᱛᱚ, ᱮᱸ ᱛᱟᱨᱯᱚᱨᱮᱨ ᱫᱤᱱ ᱫᱚ ᱥᱮᱛᱟᱜ ᱯᱟᱭᱟᱨ ᱨᱮ ᱟᱫᱚ ᱛᱩᱯᱩᱱ ᱦᱩᱭᱩᱜ ᱜᱮᱭᱟ, ᱦᱮᱸ ᱛᱳᱯᱳ ᱯᱚᱨ ᱦᱩᱸ ᱟᱭᱩ ᱛᱟᱠᱚ ᱫᱚ ᱟᱫᱚ ᱦᱟᱱᱮ ᱤᱭᱟᱹ ᱠᱚ ᱵᱮᱱᱟᱣ ᱜᱮᱭᱟ ᱜᱚᱝᱠᱮ ᱦᱟᱥᱟ ᱪᱮᱫ ᱠᱚ ᱞᱟᱹᱭ ᱜᱮᱭᱟ ᱚᱱᱟᱴᱟᱜ ᱜᱚᱝᱠ ᱦᱟᱥᱟ ᱨᱮᱱᱟᱜ ᱛᱟᱣᱟ ᱨᱮ ᱾
ᱟᱪᱪᱷᱟ ᱟᱪᱪᱷᱟ ᱡᱟᱦᱟᱸ ᱠᱟᱨᱟᱦᱤ ᱵᱚᱱ
ᱯᱤᱴᱷᱟᱹ ᱠᱚ ᱦᱮᱸ ᱦᱮᱸ ᱦᱟᱥᱟ ᱨᱮᱱᱟᱜ ᱛᱟᱣᱟᱨᱮ ᱯᱤᱴᱷᱟᱹ ᱠᱚ ᱵᱮᱱᱟᱣ ᱜᱮᱭᱟ, ᱚᱱᱟ ᱠᱚ ᱟᱵᱟᱨ ᱛᱟᱨᱯᱚᱨᱮᱨ ᱫᱤᱱ ᱦᱟᱲᱟᱢᱵᱟ ᱛᱟᱠᱚ ᱵᱚᱸᱜᱟ ᱠᱚ ᱦᱩᱭᱩᱜ ᱜᱮᱭᱟ,
ᱩᱸᱻ
ᱦᱟᱲᱟᱢᱵᱟ ᱛᱟ ᱠᱚ ᱵᱚᱸᱜᱟ ᱦᱩᱭᱩᱜ ᱜᱮᱭᱟ ᱦᱮᱸ ᱛᱟᱨᱯᱚᱨᱮ ᱟᱵᱟᱨ ᱡᱟᱦᱟᱸᱨᱮ ᱦᱟᱱᱮ ᱟᱞᱮ ᱦᱟᱲᱟᱢᱵᱟ ᱛᱟᱠᱚ ᱞᱮ ᱛᱟᱦᱚᱞᱮ ᱤᱫᱤ ᱠᱟᱜ ᱠᱚᱣᱟᱞᱮ ᱡᱟᱦᱟᱸ ᱠᱚ ᱞᱟᱹᱭ ᱛᱟ ᱦᱟᱱᱮ ᱟᱞᱮ ᱥᱮᱫ ᱫᱚ ᱢᱤᱫᱴᱟᱝ ᱢᱮᱱᱟᱜᱼᱟ ᱡᱟᱢᱟᱞᱯᱩᱨ ᱵᱚᱞᱮ ᱦᱮᱸ ᱜᱚᱝᱠᱮ
ᱦᱩᱸ ᱚᱱᱟ ᱤᱭᱟᱹ ᱢᱟᱲᱜᱷᱟᱴᱤ ᱵᱟᱝ?
ᱦᱮᱸ ᱜᱚᱝᱠᱮ ᱦᱮᱸ ᱚᱱᱠᱟᱱᱟᱜ ᱜᱮ ᱟᱫᱚ ᱚᱸᱰᱮ ᱦᱚᱸ ᱪᱟᱞᱟᱣ ᱦᱩᱭᱩᱜ ᱜᱮ ᱚᱸᱰᱮ ᱦᱚᱸ ᱦᱟᱲᱟᱢᱵᱟ ᱛᱟᱠᱚ ᱵᱟᱦᱟ ᱴᱚᱣᱟᱠᱚ ᱦᱩᱭᱩᱜ ᱜᱮᱭᱟ ᱠᱟᱹᱴᱤᱡ ᱜᱤᱰᱤ ᱵᱟᱲᱟ ᱠᱚ ᱟᱨᱠᱤ,
ᱟᱪᱪᱷᱟ,
ᱦᱩᱸ ᱤᱱᱠᱟᱹ ᱚᱸᱰᱮ
ᱩᱱᱠᱩ ᱦᱚᱸ ᱡᱟᱛᱮ ᱟᱵᱚ ᱥᱟᱞᱟᱜ ᱩᱱᱠᱩ ᱦᱚᱸ ᱡᱟᱛᱮ ᱟᱵᱚ ᱥᱟᱞᱟᱜ ᱛᱮ ᱥᱟᱠᱨᱟᱛ ᱯᱚᱨᱚᱵᱽ ᱠᱚ ᱢᱟᱱᱟᱣᱟ ᱢᱟ ᱵᱟ,
ᱦᱮᱸ ᱜᱚᱝᱠᱮ, ᱦᱮᱸ ᱥᱟᱠᱨᱟᱛ ᱥᱚᱢᱚᱸᱡ ᱜᱮ ᱚᱸᱰᱮ ᱜᱮ ᱢᱤᱫ ᱪᱷᱚᱴ ᱪᱟᱞᱟᱣ ᱦᱩᱭᱩᱜ ᱜᱮᱭᱟ ᱜᱚᱝᱠᱮ, ᱛᱚ ᱟᱹᱰᱤ ᱦᱚᱲ ᱜᱮᱠᱚ ᱪᱟᱞᱟᱜ ᱜᱮᱭᱟ ᱜᱚᱝᱠᱮ ᱚᱱᱠᱟ ᱟᱠᱚᱨᱮᱱ ᱦᱟᱲᱟᱢᱵᱟ ᱛᱟᱠᱚ ᱥᱮ ᱫᱟᱫᱩ ᱛᱟᱠᱚ ᱠᱟᱹᱴᱤᱡ ᱜᱤᱜᱤ ᱵᱟᱲᱟ,
ᱟᱪᱪᱷᱟ ᱟᱪᱪᱷᱟ ᱟᱹᱰᱤ ᱢᱚᱡᱽ ᱟᱹᱰᱤ ᱢᱚᱡᱽ,
ᱟᱞᱮ ᱥᱮᱫ ᱫᱚ ᱜᱚᱝᱠᱮ ᱱᱚᱝᱠᱟ ᱜᱮ ᱦᱩᱭᱩᱜ ᱜᱮᱭᱟ ᱾ ᱟᱫᱚ ᱜᱚᱝᱠᱮ ᱟᱯᱮ ᱥᱮᱫ ᱜᱮ ᱪᱮᱫ ᱞᱮᱠᱟ?
ᱩᱸ ᱩᱸ ᱥᱟᱠ ᱥᱟᱠᱨᱟᱛ ᱵᱟᱨᱮᱛᱮ ᱡᱩᱫᱤᱢ ᱢᱮᱱᱟ ᱟᱞᱮ ᱥᱮᱱ ᱫᱚ ᱥᱟᱠᱨᱟᱛ ᱫᱚ ᱯᱮ ᱢᱟᱦᱟ ᱞᱮ ᱢᱟᱱᱟᱣ ᱜᱮᱭᱟ
ᱩᱝᱠᱮ,
ᱩᱢ ᱢᱟᱦᱟ, ᱥᱤᱧ ᱥᱟᱠᱨᱟᱛ, ᱪᱟᱣᱰᱤ
ᱩᱸ
ᱵᱟᱝ ᱵᱟᱝ ᱪᱟᱣ ᱯᱩᱭᱞ ᱫᱚ ᱪᱟᱣᱰᱤ,
ᱦᱩᱸ
ᱛᱟᱨ ᱯᱚᱨᱮ ᱩᱸ ᱥᱤᱧ ᱥᱟᱠᱨᱟᱛ, ᱛᱟᱨ ᱯᱚᱨᱮ ᱫᱤᱱ ᱦᱟᱸᱜ ᱜᱟᱹᱲᱤ ᱟᱥᱮᱱ ᱫᱤᱱ ᱚᱱᱠᱟ ᱯᱮ ᱢᱟᱦᱟ ᱜᱮ ᱡᱟᱦᱟ ᱫᱚ ᱪᱟᱣᱣᱰᱤ ᱫᱤᱱ ᱦᱤᱞᱳᱜ ᱚᱱᱟ ᱦᱤᱞᱳᱜ ᱫᱚ ᱦᱟᱸᱜ ᱟᱵᱚ ᱫᱚ ᱟᱞᱮ ᱥᱮᱱ ᱫᱚ ᱦᱟᱸᱜ ᱦᱩᱭᱩᱜᱼᱟ ᱨᱟᱵᱟᱝ ᱟᱛᱟᱨ ᱜᱤᱰᱤ ᱞᱟᱹᱜᱤᱫ ᱡᱟᱦᱟᱸ ᱵᱩᱰᱷᱤ ᱠᱩᱢᱵᱟᱹ ᱵᱚᱱ ᱢᱮᱱᱟ,
ᱦᱮᱸ ᱜᱚᱝᱠᱮ,
ᱚᱱᱟᱞᱮ ᱵᱮᱱᱟᱣᱟ ᱚᱱᱟ ᱥᱟᱶᱛᱮ ᱜᱮᱡᱽ ᱜᱩᱨᱤᱡᱽ, ᱦᱚᱸ ᱥᱟᱯᱷᱟ ᱵᱟᱲᱟ ᱠᱚ ᱛᱟᱨᱯᱚᱨᱮ ᱟᱭᱩᱵ ᱵᱮᱨ ᱛᱮᱫᱚ ᱟᱫᱚ ᱡᱤᱞ ᱟᱨ ᱦᱟᱹᱠᱩ ᱥᱟᱨᱡᱚᱢ ᱥᱟᱠᱟᱢ ᱯᱟᱛᱲᱟᱜ ᱥᱟᱨᱡᱚᱢ ᱥᱟᱠᱟᱢ ᱯᱷᱩᱲᱩᱜ ᱨᱮᱜᱮ ᱞᱟᱹᱭᱟᱠᱚ ᱛᱷᱟᱱ ᱚᱲᱟᱜ ᱨᱮ ᱛᱤᱱᱟᱹᱜ ᱜᱟᱱ ᱦᱚᱲ ᱵᱟᱧᱪᱟᱣ ᱢᱮᱱᱟᱜ ᱟᱠᱟᱫ ᱵᱚᱱᱟ
ᱦᱩᱸ
ᱚᱱᱟ ᱥᱟᱠᱨᱟᱛ ᱵᱩᱰᱷᱤ ᱞᱟᱹᱭ ᱠᱷᱟᱣ ᱵᱚᱱᱟ ᱾
ᱚᱸ
ᱟᱫᱚ ᱚᱱᱟᱛᱮ ᱡᱤᱞ ᱟᱨ ᱦᱟᱹᱠᱩ ᱟᱫᱚ ᱥᱟᱨᱟ ᱵᱚᱪᱷᱚᱨ ᱵᱚᱱ ᱠᱟᱹᱢᱤᱭᱟ ᱟᱨ ᱥᱟᱠᱨᱟᱛ ᱫᱚ ᱢᱩᱪᱟᱹᱫ ᱨᱮ ᱛᱟᱵᱚᱱ ᱛᱚ ᱦᱩᱲᱩ ᱠᱚ ᱨᱟᱠᱟᱵ ᱠᱟᱛᱮ
ᱦᱮᱸ
ᱛᱟᱦᱚᱞᱮ ᱟᱫᱚ ᱩᱱᱫᱚ ᱡᱚᱢ ᱠᱩᱲᱟᱹᱜ ᱞᱟᱹᱜᱤᱫ ᱛᱮ ᱡᱤᱞ ᱦᱟᱹᱠᱩ ᱵᱟᱱᱟᱨ ᱜᱮ ᱢᱤᱫ ᱥᱟᱶ ᱛᱮᱠᱚ ᱡᱚᱢ ᱜᱮᱭᱟ᱾
ᱦᱩᱸ ᱦᱩᱸ ᱦᱩᱸ᱾
ᱮᱱ ᱦᱤᱞᱳᱜᱟᱜ ᱟᱹᱭᱩᱵ ᱵᱮᱨ ᱫᱚ ᱚᱱᱠᱟ ᱠᱟᱛᱮᱜ ᱞᱮ ᱯᱟᱨᱚᱢ ᱠᱟᱜ ᱛᱟᱯᱚᱨ ᱵᱷᱩᱨ ᱵᱷᱩᱨᱛᱮ ᱵᱩᱰᱷᱤᱜᱩ ᱟᱛᱟᱨ ᱞᱮ ᱪᱟᱞᱟᱜᱼᱟ ᱫᱚᱥᱟᱨ ᱦᱤᱞᱳᱜ ᱚᱱᱟᱴᱟᱜ ᱧᱤᱫᱟᱹ ᱨᱮᱱᱟᱜ ᱵᱷᱳᱨ ᱨᱮ ᱵᱩᱲᱤ ᱠᱩᱢᱵᱟᱹ ᱟᱛᱟᱨ ᱞᱮ ᱪᱟᱞᱟᱣᱮᱱ ᱜᱮ
ᱦᱮᱸ ᱦᱮᱸ
ᱵᱩᱲᱦᱤ ᱠᱩᱢᱵᱟᱹ ᱟᱛᱟᱨ ᱵᱟᱲᱟ ᱠᱟᱛᱮᱫ ᱟᱫᱚ ᱞᱮ ᱦᱤᱡᱩᱜᱼᱟ᱾ ᱦᱮᱡ ᱠᱟᱛᱮ ᱫᱚ ᱡᱟᱦᱟᱸ ᱥᱩᱠᱨᱤ ᱡᱤᱞ ᱯᱤᱴᱷᱟᱹ
ᱦᱮᱸ
ᱟᱵᱚᱣᱟᱜ ᱟᱹᱰᱤ ᱯᱷᱮᱢᱟᱥ ᱜᱮᱭᱟ᱾
ᱦᱮᱸ ᱜᱚᱢᱠᱮ
ᱧᱩᱢᱩᱱᱟᱜ ᱟᱫᱚ ᱥᱤᱠᱨᱤ ᱡᱤᱞ ᱯᱤᱴᱷᱟᱹ ᱠᱚ ᱡᱚᱢ ᱵᱟᱲᱟ ᱠᱟᱛᱮᱫ ᱟᱫᱚ ᱠᱷᱮᱞ ᱞᱮ ᱫᱷᱩᱨᱟᱹᱜᱼᱟ᱾
ᱦᱮᱸ ᱦᱮᱸ᱾
ᱚᱱᱠᱟ ᱡᱟᱦᱟᱱᱟᱜ ᱜᱮᱞᱮ ᱠᱷᱮᱞ ᱵᱟᱲᱟ ᱠᱮᱫ ᱟᱨ ᱵᱟᱝ ᱟᱵᱚ ᱯᱩᱨᱩᱫᱷᱩᱞ ᱯᱩᱨᱩᱫᱷᱩᱞ ᱦᱚᱲ ᱠᱚᱫᱚ ᱥᱮᱸᱫᱽᱨᱟ ᱠᱚᱠᱚ ᱪᱟᱞᱟᱜᱼᱟ᱾
ᱦᱮᱸ᱾
ᱟᱨ ᱱᱟᱭᱠᱮ ᱦᱟᱲᱟᱢ ᱟᱨ ᱱᱟᱭᱠᱮ ᱵᱩᱰᱦᱤ ᱛᱩᱯᱩᱱ ᱤᱫᱤ ᱠᱤᱱ ᱦᱩᱭᱩᱜᱼᱟ
ᱟᱨ
ᱟᱫᱚ ᱩᱱᱠᱤᱱ ᱛᱩᱯᱩ ᱟᱹᱜᱩ ᱵᱟᱲᱟ ᱠᱟᱛᱮᱫ ᱜᱮ ᱛᱟᱨᱟᱥᱤᱧ ᱵᱮᱨ ᱫᱚ ᱵᱮᱡᱷᱟ ᱛᱩᱧ ᱦᱩᱭᱩᱜᱼᱟ᱾ ᱟᱹᱛᱩ ᱨᱮᱱᱟᱜ ᱡᱚᱥ ᱟᱛᱩ ᱨᱮᱱ ᱚᱠᱚᱭ ᱠᱚᱲᱟ ᱦᱟᱸᱜ ᱡᱚᱥ ᱢᱮᱱᱟᱜ ᱟᱠᱟᱫᱟ ᱚᱱᱟ ᱛᱩᱞᱟᱹ ᱡᱠᱷᱟᱭ ᱞᱟᱹᱜᱤᱫ ᱛᱮ ᱵᱮᱡᱷᱟ ᱞᱮ ᱛᱩᱧᱟ᱾ ᱛᱩᱧ ᱠᱟᱛᱮ ᱯᱳᱭᱞᱳ ᱫᱚᱥᱟᱨ ᱛᱮᱥᱟᱨ ᱥᱤᱨᱯᱟᱹ ᱧᱟᱢ ᱠᱟᱛᱮᱜ ᱟᱫᱚ ᱚᱲᱟᱜ ᱛᱮᱞᱮ ᱟᱹᱜᱩ ᱠᱚᱛᱮ ᱟᱫᱚ ᱞᱟᱜᱽᱲᱮ ᱞᱮ ᱮᱱᱮᱡ ᱟ ᱫᱷᱚᱨᱚᱢ ᱟᱠᱷᱲᱟ ᱨᱮ᱾
ᱞᱟᱸᱽᱲᱮ ᱞᱮ ᱮᱱᱮᱡ ᱠᱮᱫ ᱜᱮ ᱛᱟᱯᱚᱨᱮ ᱫᱚᱥᱟᱨ ᱦᱤᱞᱳᱜ ᱫᱚ ᱜᱟᱹᱲᱤ ᱞᱮ ᱟᱥᱮᱱ ᱠᱚᱣᱟ᱾
ᱟ
ᱜᱟᱹᱲᱤ ᱞᱮ ᱟᱥᱮᱱ ᱠᱚᱣᱟ ᱟᱫᱚ ᱱᱚᱜᱼᱚ ᱱᱚᱝᱠᱟ ᱠᱟᱛᱮᱜ ᱟᱞᱮ ᱫᱚ ᱤᱴᱤ ᱥᱟᱠᱨᱟᱛ ᱯᱚᱨᱚᱵ ᱞᱮ ᱢᱟᱱᱟᱣᱟ᱾
ᱱᱚᱝᱠᱟ ᱟᱯᱮᱥᱮᱫ ᱫᱚ ᱵᱤᱨ ᱵᱩᱨᱩ ᱠᱚ ᱢᱮᱱᱟᱜ ᱟᱥᱮ ᱵᱟᱝ?
ᱵᱟᱝ ᱜᱚᱝᱠᱮ ᱟᱞᱮᱥᱮᱫ ᱫᱚ ᱚᱱᱠᱟᱱᱟᱜ ᱫᱚ ᱵᱟᱹᱱᱩᱜᱼᱟ᱾
ᱟᱪᱪᱷᱟ᱾ ᱵᱤᱨ ᱵᱩᱨᱩ ᱛᱟᱦᱮᱱ ᱞᱟᱹᱜᱤᱫ ᱛᱮ ᱩᱸ ᱩᱸ ᱵᱤᱨ ᱵᱩᱨᱩ ᱛᱟᱦᱮᱸ ᱞᱮᱱᱠᱷᱟᱱ ᱫᱚ ᱟᱵᱚ ᱫᱚ ᱛᱤᱱᱟᱹᱜ ᱵᱷᱟᱹᱜᱤ ᱠᱚᱜ ᱛᱟᱵᱚᱱᱟ ᱥᱮ ᱾ ᱛᱤᱱᱟᱹᱜ ᱵᱟᱝ ᱵᱷᱟ
ᱟᱹᱰᱤ ᱟᱹᱴ ᱟᱹᱴ ᱟᱹᱰᱤ ᱵᱷᱟᱜᱮ ᱜᱚᱝᱠᱮ, ᱟᱹᱰᱤ ᱵᱷᱟᱜᱮ ᱵᱤᱨᱵᱩᱨᱩ ᱛᱟᱦᱮᱸ ᱞᱮᱠᱷᱟᱱ ᱟᱹᱰᱤ ᱵᱷᱽᱟᱜᱮ
ᱢᱟᱪᱷᱟ
ᱟᱫᱚ ᱚᱱᱟ ᱡᱟᱦᱟᱸ ᱞᱟᱭᱚᱝ ᱛᱟᱜ ᱟᱵᱚᱣᱟᱜ ᱵᱷᱟᱜᱤ ᱴᱷᱤᱠᱮ ᱫᱚᱦᱚᱭᱟ ᱢᱮᱱᱛᱮ ᱟᱹᱰᱤ ᱵᱷᱟᱜᱤ ᱫᱚᱦᱚᱭᱟᱭ ᱟᱵᱚᱣᱟᱜ ᱱᱚᱣᱟ
ᱟᱪᱪᱷᱟ ᱾
ᱞᱟᱭᱟᱢ ᱟᱹᱰᱤ ᱵᱷᱟᱹᱜᱤ ᱴᱷᱤᱠ ᱫᱚᱦᱚᱭ ᱮᱫᱟ ᱵᱤᱨ ᱵᱩᱨᱩ
ᱦᱮᱸ᱾
ᱟᱞᱮᱥᱮᱫ ᱫᱚ ᱜᱚᱝᱠᱮ ᱵᱤᱨ ᱵᱩᱨᱩ ᱫᱚ ᱩᱱᱟᱹᱜ ᱵᱟᱹᱱᱩᱜᱼᱟᱛᱚ
ᱟᱪᱪᱷᱟ ᱮᱱᱛᱮ ᱨᱮᱦᱚᱸ ᱡᱟᱦᱟᱸ ᱞᱮᱠᱟ ᱟᱞᱮ ᱥᱮᱱ ᱫᱚ ᱵᱤᱨ ᱫᱤᱥᱚᱢ ᱦᱚᱲ ᱛᱚ ᱟᱞᱮ ᱫᱚ ᱾
ᱦᱢ ᱾
ᱵᱤᱨ ᱟᱹᱰᱤ ᱢᱟᱨᱟᱝ, ᱢᱟᱨᱟᱝ ᱵᱤᱨ ᱢᱮᱱᱟᱜ ᱟᱠᱟᱫ ᱛᱟᱞᱮᱭᱟ ᱟᱫᱚ ᱟᱞᱮ ᱫᱚ ᱯᱩᱨᱟᱹ ᱡᱤᱭᱚᱱ ᱴᱟᱜ ᱠᱤ ᱵᱤᱨ ᱪᱮᱛᱟᱱ ᱨᱮ ᱴᱮᱸᱦᱟᱴ ᱠᱟᱛᱮ ᱢᱮᱱᱟᱜᱼᱟ? ᱡᱟᱦᱟᱸ ᱞᱮᱠᱟ ᱥᱟᱦᱟᱱ ᱠᱷᱚᱱ, ᱥᱟᱠᱟᱢ ᱠᱷᱚᱱ ᱡᱚ ᱠᱷᱚᱱ ᱵᱤᱞᱤ ᱠᱷᱚᱱ ᱥᱟᱱᱟᱢ ᱜᱮ ᱵᱤᱨ ᱠᱷᱚᱱ ᱜᱮ
ᱚ ᱾
ᱨᱟᱱ ᱠᱷᱚᱱ ᱢᱩᱨᱜᱟᱹᱱ ᱠᱷᱚᱱ ᱥᱟᱱᱟᱢᱟᱜ ᱜᱮ ᱵᱤᱨ ᱨᱮᱜᱮ ᱟᱞᱮ
ᱦᱢ ᱾
ᱟᱵᱚ ᱡᱩᱫᱤ ᱵᱚᱱ ᱧᱮᱞᱟ